ᱦᱮᱞᱳ
ᱦᱮᱞᱳ
ᱟᱹᱰᱤ ᱜᱟᱱ ᱦᱟᱸᱜ ᱟᱵᱮᱱ ᱥᱮᱫ ᱠᱷᱚᱱ ᱟᱣᱟᱡᱽ ᱠᱚ ᱟᱸᱡᱚᱢᱚᱜ ᱠᱟᱱᱟ ᱵᱟᱦᱨᱮ ᱨᱮᱭᱟᱜ ᱾
ᱦᱳᱭ ᱦᱳᱭ ᱦᱳᱭ ᱟᱨᱠᱤ ᱦᱟᱱᱟ ᱨᱳᱽ ᱠᱚ ᱵᱚᱦᱚᱲ ᱦᱩᱭᱩᱜ ᱠᱟᱱᱟ ᱩᱱᱠᱩ ᱫᱤᱠᱩᱣᱟᱜ ᱟᱨᱠᱤ
ᱟᱫᱚ ᱚᱱᱠᱟ ᱢᱟ ᱵᱟᱝᱜᱮ ᱜᱟᱱᱚᱜᱼᱟ ᱚᱱᱟ ᱠᱚ ᱢᱮᱱᱟ ᱵᱮᱠᱜᱨᱟᱣᱩᱱᱰ ᱟᱣᱟᱡᱽ ᱦᱤᱡᱩᱜ ᱠᱷᱟᱱ ᱫᱚ ᱜᱟᱞᱢᱟᱨᱟᱣ ᱨᱮ ᱡᱟᱦᱟᱸ ᱱᱚᱝᱠᱟ,
ᱦᱳᱭ ᱦᱳᱭ ᱦᱳᱭ ᱟᱹᱞᱤ ᱟᱹᱞᱤᱧ ᱟᱹᱞᱤᱧ ᱠᱟᱹᱴᱤᱡ ᱯᱷᱟᱸᱠᱟ ᱥᱮᱫ ᱞᱤᱧ ᱫᱟᱹᱲ ᱫᱟᱹᱲ ᱫᱟᱹᱲ ᱠᱮᱫᱟᱞᱤᱧ ᱟᱨᱠᱤ ᱠᱟᱹᱴᱤᱡ, ᱚᱱᱟ ᱫᱚᱞᱤᱧ ᱵᱩᱡ ᱮᱫᱟ ᱥᱚᱢᱚᱥᱟᱜ ᱠᱟᱱᱟ ᱟᱨᱠᱤ,
ᱚᱱᱠᱟ ᱚᱱᱟᱠᱚ ᱢᱮᱱᱟ ᱟᱹᱰᱤ ᱡᱟᱹᱥᱛᱤ ᱚᱱᱟ ᱵᱷᱤᱲᱼᱵᱷᱟᱲ ᱟᱸᱡᱚᱢᱚᱜ ᱠᱷᱟᱱ ᱫᱚ ᱵᱟᱝᱜᱮ ᱦᱩᱭᱩᱜᱼᱟ ᱜᱟᱞᱢᱟᱨᱟᱣ ᱨᱮᱭᱟᱜ ᱾
ᱦᱮᱸ ᱦᱮᱸ ᱦᱮᱸ ᱾
ᱟᱫᱚ ᱪᱮᱫ ᱞᱮᱠᱟ ᱢᱮᱱ ᱵᱟᱲᱟ ᱯᱮᱭᱟ ᱛᱚᱵᱮ?
ᱛᱟᱦᱚᱞᱮ ᱱᱤᱛᱚᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱢᱮᱱ ᱫᱟᱞᱤᱧ ᱪᱮᱫ ᱞᱮᱠᱟ ᱢᱮᱱᱟᱜ ᱵᱟᱲᱟ ᱯᱮᱭᱟ?
ᱦᱳᱭ ᱵᱮᱥ ᱜᱮ ᱵᱮᱥ ᱜᱮ᱾ ᱨᱵᱤᱱ ᱫᱚ?
ᱟᱹᱞᱤᱧ ᱦᱚᱸ ᱱᱚᱜᱼᱭ ᱱᱟᱯᱟᱭ ᱜᱮ ᱢᱮᱱᱟᱜ ᱞᱤᱧᱟᱹ ᱱᱤᱛ ᱦᱟᱹᱵᱤᱡ ᱫᱚ ᱟᱨ ᱚᱱᱟ ᱠᱚ ᱢᱮᱱᱟᱜ ᱱᱟᱯᱟᱭ ᱜᱮᱵᱚᱱ ᱛᱟᱸᱦᱮ ᱞᱮᱱ ᱠᱷᱟᱡ ᱜᱤ ᱟᱹᱰᱤ ᱱᱟᱯᱟᱭ ᱦᱩᱭᱩᱜᱼᱟ ᱾ ᱟᱪᱪᱷᱟ ᱛᱚᱵᱮ ᱟᱯᱮᱥᱮᱫ ᱫᱟᱜ ᱡᱟᱹᱲᱤ ᱠᱚ ᱪᱮᱫ ᱞᱮᱠᱟ ᱫᱟᱜ ᱡᱟᱹᱲᱤ ᱵᱟᱲᱟᱮᱫᱟ ᱥᱮ ᱵᱟᱭ ᱡᱟᱹᱲᱤᱫᱟ ᱫᱟᱜ ᱠᱚ?
ᱫᱟᱜ ᱡᱟᱹᱲᱤᱭᱮᱫ ᱛᱟᱦᱮᱸᱫ ᱟᱫᱚ ᱱᱤᱛᱚᱜ ᱫᱚ ᱨᱤᱢᱤᱞ ᱮ ᱫᱟᱵ ᱟᱠᱟᱫᱟ ᱟᱨᱠᱤ ᱨᱤᱢᱤᱞ ᱯᱩᱨᱟᱹ᱾ ᱮᱥᱮᱫ ᱪᱟᱵᱟᱜ ᱠᱟᱫᱟᱭ᱾
ᱟᱪᱪᱷᱟ᱾
ᱦᱮᱸᱫᱮ ᱜᱮ ᱧᱮᱞᱚᱜ ᱠᱟᱱᱟ᱾
ᱦᱮᱸ ᱚᱝᱠᱟᱜᱮ ᱱᱚᱜᱼᱚᱭᱻ ᱟᱞᱮ ᱥᱮᱫ ᱦᱚᱸ ᱫᱟᱜ ᱠᱚᱫᱚᱭ ᱫᱟᱜ ᱵᱟᱲᱟᱭᱮᱫ ᱠᱟᱱ ᱜᱮᱭᱟ᱾ ᱟᱫᱚ ᱱᱚᱜᱼᱚᱭ ᱛᱤᱦᱤᱧ ᱫᱚ ᱦᱟᱸᱜ ᱮᱠᱟᱞ ᱵᱟᱭ ᱫᱟᱜ ᱠᱟᱫᱟ ᱟᱫᱚ, ᱦᱚᱞᱟ ᱫᱚ ᱮᱠᱟᱞᱮ ᱫᱟᱜ ᱵᱟᱲᱟ ᱠᱮᱜᱼᱟ᱾ ᱟᱫᱚ ᱢᱮᱛᱟᱜ ᱢᱮ ᱦᱚᱞᱟ ᱫᱚᱻ ᱟᱹᱰᱤ ᱡᱟᱹᱥᱛᱤ ᱜᱮ ᱫᱟᱜ ᱠᱮᱫ ᱛᱮ ᱱᱚᱜᱼᱚᱭ ᱛᱤᱦᱮᱧ ᱫᱚ ᱦᱟᱸᱜ ᱦᱩᱲᱩ ᱨᱚᱦᱚᱭ ᱠᱚ ᱮᱦᱚᱵ ᱵᱟᱲᱟ ᱟᱠᱟᱱᱟ ᱟᱹᱰᱤ ᱡᱟᱹᱥ ᱛᱤᱜᱟᱱ ᱦᱚᱲ ᱫᱚ ᱟᱨ ᱟᱫᱚᱢ ᱦᱚᱲ ᱫᱚ ᱮᱠᱟᱞ ᱟᱹᱣᱨᱤ ᱠᱚ ᱮᱦᱚᱵᱚᱜᱼᱟ, ᱟᱪᱪᱷᱟ ᱟᱯᱮ ᱥᱱ ᱫᱚ ᱦᱩᱲᱩ ᱨᱦᱚᱭ ᱠᱚᱫᱚ ᱠᱚ ᱮᱦᱚᱵ ᱵᱟᱲᱟᱣ ᱟᱠᱟᱱᱟ ᱥᱮ ᱵᱟᱠᱚ ᱮᱦᱚᱵ ᱠᱟᱱᱟ ᱜᱚᱢᱠᱮ?
ᱦᱮᱸ ᱦᱚᱜᱚᱭ ᱦᱳᱲᱳ ᱨᱚᱦᱚᱭ ᱪᱟᱞᱟᱜ ᱠᱟᱱᱟ, ᱦᱳᱲᱳ ᱨᱚᱦᱚᱭ᱾ ᱦᱳᱲᱩ ᱨᱦᱚᱭ ᱢᱟᱱᱮ ᱦᱮᱸ ᱮᱦᱚᱵ ᱦᱩᱭ ᱟᱠᱟᱱᱟ ᱟᱲᱮ ᱠᱚᱠᱚ ᱞᱟᱜ ᱦᱩᱭᱱᱟ᱾ ᱦᱮᱸ ᱥᱩᱨᱩ ᱠᱟᱫᱟᱞᱮ ᱟᱨᱠᱤ᱾
ᱟᱪᱪᱷᱟ ᱟᱹᱰᱤ ᱱᱟᱯᱟᱭ ᱟᱫᱚ ᱟᱞᱮ ᱦᱚᱸ ᱱᱚᱜᱼᱚᱭ ᱞᱮ ᱮᱦᱚᱵ ᱵᱟᱲᱟᱣ ᱟᱠᱟᱱᱟ ᱟᱨᱞᱮ ᱪᱟᱥᱵᱥ ᱫᱚ ᱟᱹᱰᱤ ᱱᱟᱯᱟᱭ ᱜᱮ ᱦᱩᱭᱩᱜ ᱠᱟᱱᱟ, ᱟᱹᱰᱤ
ᱟᱯᱮ ᱫᱚ ᱜᱚᱢᱠᱮ ᱛᱟᱦᱚᱞᱮ ᱪᱮᱠᱟ ᱵᱩᱨᱩ ᱵᱩᱨᱩ ᱫᱤᱥᱚᱢ ᱥᱮ ᱵᱤᱨ ᱵᱤᱨ ᱫᱤᱥᱚᱢ ᱠᱟᱱᱟ ᱵᱮᱱ?
ᱦᱮᱸ ᱟᱞᱮ ᱥᱮᱫ ᱫᱚ ᱢᱮᱛᱟᱜ ᱢᱮ ᱦᱟᱸᱜ ᱵᱩᱨᱩ ᱫᱤᱥᱚᱢ ᱦᱚᱸ ᱵᱟᱝ ᱥᱮ ᱵᱤᱨ ᱫᱤᱥᱚᱢ ᱦᱚᱸ ᱵᱟᱝ ᱟᱞᱮ ᱫᱚ ᱛᱟᱞᱟ ᱨᱮ ᱢᱮᱱᱟᱜ ᱞᱮᱭᱟ᱾ ᱢᱮᱛᱟᱜ ᱢᱮ ᱯᱩᱨᱩᱵ ᱥᱮᱫ ᱡᱚᱠᱷᱚᱱᱮᱢ ᱪᱟᱞᱟᱜᱼᱟ ᱛᱚ ᱟᱞᱮ ᱫᱚ ᱱᱚᱜᱼᱚᱭ ᱚᱱᱛᱮ ᱫᱚ ᱯᱩᱨᱟᱹ ᱟᱻ ᱵᱤᱞᱚᱱ ᱫᱤᱥᱚᱢ ᱠᱟᱱᱟ ᱟᱨ ᱡᱚᱠᱷᱚᱱ ᱚᱱᱟ ᱤᱭᱟ ᱥᱮᱢ ᱦᱤᱡᱩᱜᱼᱟ ᱢᱮᱛᱟᱜ ᱢᱮ ᱱᱚᱜᱼᱚᱭ ᱯᱚᱥᱪᱷᱤᱢ ᱥᱮᱡ ᱦᱤᱡᱩᱜᱼᱟ ᱛᱚ ᱚᱱᱛᱮ ᱫᱚ ᱯᱩᱨᱟ ᱵᱩᱨᱩ ᱫᱤᱥ ᱟᱫᱚ ᱵᱟᱱᱟᱨ ᱞᱮᱠᱟᱱᱟᱜ ᱜᱮ ᱢᱮᱱᱟᱜ ᱟᱠᱟᱫᱟ᱾ ᱵᱚᱞᱮ ᱡᱟᱜᱟ ᱟᱞᱮᱥᱮᱫ ᱫᱚ ᱚᱱᱟᱛᱮ ᱵᱟᱱᱟᱨ ᱞᱮᱠᱟᱱᱟᱜ ᱪᱟᱥ ᱦᱩᱭᱩᱜᱼᱟ᱾ ᱟᱫᱚ ᱟᱯᱮ ᱥᱮᱫ ᱫᱚ ᱪᱮᱫᱠᱟᱱ ᱫᱤᱥᱚᱢ ᱠᱟᱱᱟ?
ᱟᱞᱮᱥᱮᱫ ᱫᱚ ᱵᱤᱨ ᱵᱤᱨ ᱵᱤᱨ ᱠᱟᱹᱴᱤᱡ ᱡᱟᱹᱥᱛᱤ ᱜᱮ ᱢᱮᱱᱟᱜᱼᱟ ᱵᱤᱨ᱾ ᱟᱹᱰᱤ ᱡᱚᱨ ᱵᱤᱨ ᱜᱮ᱾
ᱚᱱᱠᱟ ᱠᱟᱱ ᱜᱮᱭᱟ ᱦᱮᱸ, ᱦᱮᱸ ᱨᱚᱲ ᱵᱮᱱ ᱟᱸᱡᱚᱢᱮᱫ ᱠᱟᱱ ᱜᱮᱭᱟᱞᱤᱧ ᱾ ᱦᱮᱸ ᱟᱹᱰᱤ ᱱᱟᱯᱟᱭ, ᱟᱫᱚ ᱟᱞᱮ ᱥᱮᱫ ᱦᱚᱸ ᱱᱚ-ᱚᱭ ᱟᱹᱰᱤ ᱜᱟᱱ ᱪᱟᱥᱵᱟᱥ ᱦᱩᱭᱩᱜ ᱠᱟᱱᱟ ᱾ ᱟᱪᱪᱷᱟ ᱟᱞᱮ ᱥᱮᱫ ᱱᱮᱛᱟᱨ ᱜᱮᱛᱚ ᱟᱹᱰᱤ ᱡᱟᱹᱥᱛᱤᱧ ᱧᱮᱞ ᱮᱫᱟ ᱱᱮᱛᱟᱨ ᱵᱚᱞᱮ ᱚᱱᱠᱟ ᱥᱤᱭᱟᱹᱜ ᱠᱟᱱᱟ ᱠᱚ ᱜᱟᱹᱭ ᱰᱟᱝᱨᱟ ᱠᱟᱰᱟ ᱱᱟᱦᱮᱞ ᱵᱟᱫ ᱠᱚᱫᱚ ᱡᱟᱹᱥᱛᱤ ᱱᱮᱛᱟᱨ ᱴᱨᱮᱠᱴᱟᱨ ᱛᱮᱜᱮ ᱦᱟᱸᱜ ᱡᱟᱹᱥᱛᱤ ᱠᱚ ᱥᱤᱭᱟᱹᱜ ᱠᱟᱱᱟ ᱾ ᱟᱫᱚ ᱟᱯᱮ ᱥᱮᱱᱟᱜ ᱦᱟᱸᱜ ᱠᱷᱚᱵᱚᱨ ᱠᱚ ᱞᱟᱹᱭ ᱛᱟᱝ ᱢᱮ ᱜᱟᱹᱭ ᱰᱟᱝᱨᱟ ᱠᱟᱰᱟ ᱱᱟᱦᱮᱞ ᱛᱮ ᱡᱟᱹᱥᱛᱤ ᱠᱚ ᱥᱤᱭᱟᱹᱜ ᱠᱟᱱᱟ ᱥᱮ
ᱦᱳᱭ ᱟᱞᱮ ᱢᱟᱱᱮ ᱟᱛᱳ ᱨᱮᱫᱚ ᱴᱟᱠᱴᱟᱨ ᱠᱚᱵᱮ ᱵᱤᱥᱤ ᱪᱟᱞᱟᱜ ᱠᱟᱱᱟ ᱛᱚ ᱦᱮᱸ᱾ ᱟᱫᱚ ᱱᱤᱡᱮᱨᱟᱜ ᱠᱚ ᱰᱟᱹᱝᱨᱤ ᱠᱚᱜᱮ ᱢᱮᱱᱟᱜ ᱠᱚᱣᱟ ᱚᱱᱟᱛᱮᱜᱮ ᱥᱤ ᱵᱟᱲᱟ ᱦᱳᱭᱳᱜ ᱠᱟᱱᱟ ᱟᱨᱠᱤ᱾ ᱰᱮ ᱰᱟᱹᱝᱨᱤ ᱱᱟᱦᱮᱞ ᱛᱮ ᱢᱟᱱᱮ ᱟᱛᱳ ᱠᱚᱨᱮᱱ ᱦᱚᱲ ᱠᱚᱫᱚ ᱴᱟᱠᱴᱟᱨ ᱛᱮᱜᱮ ᱠᱚ ᱥᱤ ᱵᱟᱲᱟᱭᱫᱟ ᱾
ᱦᱮᱸ ᱡᱟᱹᱜᱟ ᱡᱟᱹᱜᱟᱛᱮ ᱚᱱᱠᱟ ᱠᱟᱱ ᱜᱮᱭᱟ ᱡᱮ ᱮᱸ ᱵᱚᱞᱮ ᱚᱠᱚᱭ ᱨᱮᱱ ᱜᱟᱹᱭ ᱰᱟᱝᱨᱟ ᱠᱚ ᱛᱟᱦᱮᱱᱟ ᱩᱝᱠᱳ ᱫᱚ ᱜᱟᱹᱭ ᱰᱟᱝᱨᱟ ᱠᱟᱰᱟ ᱱᱟᱦᱮᱞ ᱛᱮᱜᱮ ᱠᱩ ᱥᱤᱭᱟᱜ-ᱟ, ᱟᱨ ᱵᱟᱫᱽ ᱵᱟ ᱱᱤᱛᱚᱜ ᱚᱠᱚᱭ ᱠᱚᱨᱮᱢ ᱵᱟᱹᱱᱩᱜ ᱠᱚᱣᱟ ᱩᱝᱠᱳ ᱫᱚ ᱛᱮᱜ ᱚᱱᱮ ᱠᱚ ᱢᱮᱱᱟ ᱮ ᱴᱨᱮᱠᱴᱟᱨ ᱛᱤᱜᱤ ᱠᱩᱥᱤᱭᱟᱜ ᱦᱩᱭᱩᱜ ᱠᱟᱱ ᱛᱟᱠᱚᱣᱟ ᱪᱮᱷ ᱠᱚ ᱢᱮᱱᱟ ᱡᱟᱹᱜᱟ ᱠᱚ ᱡᱚᱠᱷᱚᱱ ᱵᱟᱹᱱᱩᱜ ᱛᱟᱠᱚᱣᱟ ᱵᱚᱞᱮ ᱴᱨᱮᱠ ᱴᱟᱨ ᱠᱩ ᱜᱤ ᱚᱱᱟ ᱥᱟᱵ ᱦᱩᱭᱩᱜ-ᱟ ᱵᱟᱠᱷᱟᱡ ᱫᱚ ᱪᱮᱜ ᱛᱮᱢ ᱥᱤᱭᱟᱹᱜ-ᱟ᱾ ᱟᱫᱚ ᱚᱱᱮ ᱚᱱᱠᱟ ᱠᱟᱱ ᱜᱮᱭᱟ ᱟᱞᱮ ᱥᱮᱜ ᱤᱧ ᱧᱮᱞ ᱠᱮᱫᱟ ᱱᱮᱛᱟᱨ ᱱᱚᱜ ᱚᱭ ᱦᱩᱲᱩ ᱠᱚ ᱨᱚᱦᱚᱭ ᱫᱟ ᱛᱚ᱾ ᱛᱚ ᱦᱩᱲᱩ ᱥᱟᱶ ᱥᱟᱶᱛᱮ ᱟᱞᱮ ᱥᱮᱫ ᱫᱚ ᱱᱚᱜ-ᱚᱭ ᱵᱷᱩᱴ ᱢᱟᱹᱥᱨᱤ ᱠᱮᱥᱟᱹᱨᱤ ᱜᱩᱦᱩᱢ ᱱᱚᱣᱟ ᱠᱚᱦᱚᱸ ᱟᱹᱰᱤ ᱜᱟᱱ ᱠᱚ ᱪᱟᱥ ᱵᱟᱲᱟᱭ ᱜᱮᱭᱟ, ᱟᱨ ᱱᱮᱛᱟᱨ ᱜᱮᱛᱚ ᱱᱚᱣᱟ ᱨᱟᱢᱲᱟ ᱟᱹᱰᱤᱜᱟᱱ ᱠᱚ ᱪᱟᱥᱫᱟ ᱱᱚ-ᱚᱭ ᱟᱞᱮ ᱥᱮᱧ ᱧᱮᱞ ᱫᱟ ᱡᱮ ᱱᱚᱜ-ᱚᱭ ᱱᱤᱛᱚᱜ ᱨᱟᱢᱲᱟ ᱠᱚ ᱪᱟᱥᱟ᱾ ᱟᱪᱪᱷᱟ ᱟᱯᱮ ᱥᱮᱫ ᱫᱚ ᱨᱟᱢᱵᱲᱟ ᱠᱚᱫᱚ ᱠᱚ ᱪᱟᱥ ᱵᱟᱲᱟᱭᱟ ᱥᱮ ᱵᱟᱭ ᱜᱮ ᱦᱮᱸ ᱥᱮ ᱵᱟᱝ?
ᱨᱟᱢᱲᱟ ᱫᱚ ᱵᱟᱠ ᱚ ᱪᱟᱥᱟ ᱮ ᱡᱟ ᱨᱟᱢᱲᱟ ᱫᱚ ᱵᱟ ᱦᱳᱲᱳ ᱦᱳᱲᱳ ᱜᱮ, ᱢᱟᱱᱮ ᱮᱴᱟᱜ ᱥᱩᱵᱽᱡᱤ ᱠᱚᱠᱚ ᱪᱟᱥᱟ᱾
ᱟᱪᱪᱷᱟ᱾
ᱨᱟᱢᱲᱟ ᱫᱚ ᱱᱚᱛᱮ ᱫᱚ ᱵᱟᱠᱚᱸ ᱪᱟᱥ ᱵᱟᱲᱟᱭ ᱜᱮᱭᱟ ᱾
ᱟᱪᱪᱷᱟ ᱟᱞᱮ ᱥᱮᱫ ᱫᱚ ᱱᱚ-ᱚᱭ ᱨᱟᱢᱲᱟ ᱫᱚ ᱦᱟᱸᱜ ᱡᱚᱠᱷᱚᱱ ᱦᱟᱸᱜ ᱚᱱᱟ ᱦᱳᱲᱳ ᱠᱚ ᱛᱩ ᱨᱟᱠᱟᱵᱟ ᱛᱚᱠᱷᱚᱱ ᱜᱮ ᱦᱟᱸᱜ ᱚᱱᱟ ᱨᱟᱢᱲᱟ ᱠᱚᱫᱚ ᱠᱚ ᱛᱩᱫᱟ ᱟᱨ ᱛᱩᱫ ᱵᱟᱲᱟ ᱠᱟᱛᱮᱫ ᱢᱮᱛᱟᱜ ᱢᱮ ᱤᱱᱟᱹ ᱵᱟᱫᱽ ᱫᱚ ᱦᱟᱸᱜ ᱢᱮᱛᱟᱜ ᱢᱮ ᱚᱱᱟ ᱯᱷᱩᱴ ᱢᱟᱹᱥᱨᱤ, ᱠᱤᱥᱟᱹᱨᱤ ᱜᱩᱦᱩᱢ, ᱛᱩᱲᱤ ᱥᱮ ᱜᱷᱟᱸᱝᱨᱟ ᱠᱩ, ᱴᱤᱥᱤ ᱠᱩ ᱱᱚᱣᱟ ᱠᱚ ᱟᱹᱰᱤᱜᱟᱱ ᱪᱟᱥᱵᱟᱥ ᱦᱳᱭᱳᱜ-ᱟ ᱟᱞᱮ ᱥᱮᱡ᱾ ᱟᱪᱪᱷᱟ ᱟᱯᱮ ᱥᱮᱱ ᱛᱮ ᱫᱚ ᱠᱚ ᱪᱟᱥ ᱵᱟᱲᱟᱭ-ᱟ ᱥᱮ ᱵᱟᱠᱩ ᱪᱟᱥ ᱵᱟᱲᱟᱭᱟ ᱱᱚᱣᱟ ᱠᱚ ᱚᱠᱟᱧ ᱞᱟᱹᱭ ᱠᱮᱭᱟ ᱵᱩᱴ ᱢᱟᱹᱥᱨᱤ ᱠᱤᱥᱟᱹᱨᱤ ᱜᱩᱦᱩᱢ, ᱛᱩᱲᱤ ᱠᱩ ᱱᱚᱣᱟ ᱠᱩ?
ᱵᱟᱝ ᱵᱟᱝ ᱚᱱᱟ ᱠᱚᱫᱚ ᱵᱟᱠᱚ ᱪᱟᱥ ᱵᱟᱲᱟᱭ ᱜᱮᱭᱟ᱾ ᱛᱟᱦᱟᱞᱮ ᱠᱤᱥᱟᱹᱨᱤ ᱵᱤᱱ ᱞᱟᱹᱭᱫᱟ ᱚᱱᱟ ᱫᱚ ᱪᱮᱜ ᱚᱱᱟ ᱫᱚ?
ᱦᱮᱸ ᱠᱤᱥᱟᱹᱨᱤ ᱫᱚ ᱦᱟᱸᱜ ᱢᱮᱛᱟᱜ ᱢᱮ ᱟᱞᱮ ᱥᱮᱫ ᱫᱚ ᱱᱟᱹᱲᱤᱜ-ᱟ ᱚᱱᱟ ᱫᱚ ᱠᱷᱮᱛ ᱨᱮᱠᱚ ᱪᱟᱥᱟ᱾ ᱟᱨ ᱠᱤᱥᱟᱹᱨᱤ ᱫᱟᱹᱞ ᱠᱟᱛᱮᱫ ᱡᱚᱢ ᱦᱮᱸ ᱚᱱᱟ ᱫᱚ ᱫᱟᱹᱞ ᱠᱟᱛᱮ ᱡᱚᱢᱟ ᱜᱚᱝᱠᱮ ᱚᱱᱟ ᱫᱚ ᱫᱟᱹᱞ ᱜᱮ ᱟᱹᱰᱤ ᱜᱮ ᱥᱤᱵᱤᱞ ᱵᱩᱡᱷᱟᱹᱜ-ᱟ ᱟᱫᱚ ᱚᱱᱟ ᱫᱚ ᱢᱮᱛᱟᱜ ᱢᱮ ᱠᱟᱹᱴᱤᱡ ᱠᱟᱹᱴᱤᱡ ᱚᱱᱟ ᱫᱚ ᱱᱟᱹᱲᱤᱜ-ᱟ, ᱢᱮᱛᱟᱜ ᱢᱮ ᱠᱷᱮᱛ ᱨᱤᱜᱤ ᱟᱨ ᱚᱱᱟ ᱫᱚ ᱡᱚᱜ-ᱟ ᱡᱚ ᱦᱚᱸ᱾ ᱟᱨ ᱚᱱᱟ ᱫᱚ ᱢᱚᱛᱞᱚᱵ ᱫᱟᱹᱞ ᱠᱟᱛᱮᱫ ᱟᱹᱰᱤ ᱜᱤ ᱥᱤᱵᱤᱞ ᱵᱩᱡᱷᱟᱹᱜ-ᱟ, ᱚᱱᱟ ᱫᱚ ᱡᱚᱠᱷᱚᱱ ᱟᱢ ᱫᱟᱹᱞ ᱠᱟᱛᱮᱢ ᱡᱚᱢᱟ ᱛᱚ ᱟᱹᱰᱤ ᱜᱤ ᱡᱚᱢ ᱛᱮ ᱵᱟᱢ ᱵᱷᱟᱜ-ᱟ ᱚᱱᱮ ᱚᱱᱠᱟ ᱥᱤᱵᱤᱞ ᱵᱩᱡᱷᱟᱹᱜ-ᱟ, ᱟᱨ ᱚᱱᱮ ᱠᱚ ᱢᱮᱱᱟ ᱵᱟᱡᱟᱨ ᱠᱚᱨᱮᱸ ᱦᱚᱸ ᱧᱟᱢᱚᱜ ᱜᱮᱭᱟ ᱠᱤᱥᱟᱹᱨᱤ ᱠᱚᱫᱚ ᱟᱪᱪᱷᱟ ᱟᱯᱮ ᱥᱮᱫ ᱫᱚ ᱠᱤᱥᱟᱹᱨᱤ ᱠᱚᱫᱚ ᱵᱩᱹᱱᱩᱜ ᱠᱚᱜ ᱜᱮᱭᱟ ᱜᱚᱝᱠᱮ?
ᱵᱟᱝ ᱵᱟᱝ ᱚᱱᱟ ᱠᱚᱫᱚ ᱵᱟᱠᱚ ᱪᱟᱥ ᱵᱟᱲᱟᱭ ᱜᱤᱭᱟ ᱚᱱᱠᱟ ᱡᱮ ᱡᱤᱱᱤᱥ ᱠᱚᱫᱚ ᱟᱨᱠᱤ ᱾
ᱟᱪᱪᱷᱟ ᱟᱞᱮ ᱥᱮᱫ ᱫᱚ ᱱᱚ-ᱚᱭ ᱟᱹᱰᱤ ᱜᱟᱱ ᱠᱚ ᱪᱟᱥ ᱵᱟᱲᱟᱭᱟ ᱚᱱᱟ ᱠᱚᱫᱚ, ᱥᱮ ᱤᱱᱟᱹ ᱵᱟᱫ ᱠᱟᱛᱮᱫ ᱡᱚᱠᱷᱚᱱ ᱟᱢ ᱟᱞᱮ ᱥᱮᱜ ᱮᱢ ᱦᱟᱹᱡᱩᱜ-ᱟ ᱛᱚᱢ ᱧᱮᱞᱟ ᱵᱟᱹᱭᱦᱟᱹᱲ ᱨᱮᱦᱚᱸ ᱟᱹᱰᱤ ᱜᱟᱱ ᱱᱚᱭ ᱚᱱᱟ ᱪᱮᱜ ᱠᱚ ᱢᱮᱛᱟᱜ-ᱟ ᱨᱟᱦᱮᱲ ᱠᱚᱦᱚᱸ ᱠᱚ ᱪᱟᱥ ᱠᱟᱜ-ᱟ᱾ ᱟᱪᱪᱷᱟ ᱟᱯᱮ ᱥᱮᱫ ᱚᱱᱛᱮ ᱫᱚ ᱨᱟᱦᱮᱲ ᱠᱚᱫᱚ ᱪᱮᱫ ᱞᱮᱠᱟᱯᱮ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ ᱪᱟᱥ ᱜᱤ?
ᱵᱟ ᱨᱟᱦᱮᱲ ᱫᱩᱧ ᱟᱸᱡᱚᱢ ᱫᱩᱧ ᱟᱸᱡᱚᱢ ᱠᱟᱫᱟ ᱟᱫᱚ ᱟᱞᱮ ᱫᱚᱞᱮ ᱠᱤᱨᱤᱧᱟ ᱚᱱᱟ ᱵᱚᱞ ᱚᱱᱟ ᱫᱚ ᱵᱟᱞᱮ ᱪᱟᱥ ᱵᱟᱲᱟᱭ ᱜᱮᱭᱟ᱾ ᱢᱟᱱᱮ ᱵᱟᱝ ᱪᱟᱹᱞᱩᱜᱼᱟ ᱟᱨᱠᱤ ᱵᱟᱝ ᱪᱟᱹᱞᱩᱼᱟ ᱵᱟᱠᱚ ᱪᱟᱥ ᱵᱟᱲᱟᱭᱟ ᱤᱧᱦᱚ ᱵᱟᱹᱧ ᱧᱮᱞ ᱠᱟᱫ ᱠᱚᱣᱟ᱾
ᱟᱫᱚ ᱱᱚᱜᱚᱭ ᱟᱞᱮ ᱥᱮᱫ ᱫᱚ ᱱᱚᱜᱚᱭ ᱨᱟᱦᱮᱲ ᱦᱚᱸ ᱟᱹᱰᱤ ᱜᱟᱱ ᱠᱚ ᱪᱟᱥᱟ ᱟᱨ ᱢᱮᱛᱟᱜ ᱢᱮ ᱪᱟᱥ ᱫᱚ ᱚᱱᱟ ᱫᱚ ᱜᱟᱹᱰᱭᱟᱹ ᱯᱤᱱᱰᱟᱹ ᱨᱮᱦᱚᱠᱚ ᱪᱟᱥ ᱜᱮᱭᱟ ᱥᱮ ᱠᱷᱮᱛ ᱠᱚᱨᱮ ᱦᱚᱸᱠᱚ ᱪᱟᱥ ᱜᱮᱭᱟ ᱥᱮ ᱧᱮᱞ ᱵᱟᱲᱟ ᱠᱟᱜ ᱠᱚᱣᱟ ᱚᱲᱟᱜ ᱠᱚᱨᱮ ᱦᱚᱸᱠᱚ ᱨᱚᱦᱚᱭ ᱠᱟᱜ ᱜᱮᱭᱟ ᱢᱤᱫ ᱵᱟᱨᱤᱧ ᱧᱮᱞ ᱠᱟᱜ ᱠᱚᱣᱟ ᱫᱟᱨᱮ ᱠᱚᱠᱚ ᱨᱚᱦᱚᱭ ᱠᱟᱜᱼᱟ ᱚᱱᱟ ᱨᱟᱦᱮᱲ ᱫᱟᱨᱮ ᱟᱨ ᱚᱱᱟ ᱠᱷᱚᱡᱜᱮ ᱱᱚᱜᱼᱚᱭ ᱦᱩᱭᱩᱜ ᱛᱟᱠᱚᱣᱟ ᱟᱛᱮ ᱢᱤᱫ ᱯᱟᱹᱭ ᱵᱟᱨ ᱯᱟᱹᱭ ᱡᱟ ᱡᱚᱢ ᱵᱟᱲᱟ ᱦᱩᱭ ᱞᱮᱱᱠᱷᱟᱡ ᱫᱚ ᱤᱱᱟᱹᱜᱤ ᱚᱱᱮ ᱠᱚ ᱢᱮᱱᱟ ᱵᱚᱪᱷᱚᱨ ᱨᱮ ᱢᱤᱫ ᱫᱚᱢ ᱡᱚᱢ ᱫᱚ ᱞᱟᱹᱠᱛᱤ ᱜᱮᱭᱟ
ᱚᱱᱟ ᱨᱟᱦᱮᱲ ᱠᱚᱫᱚ ᱦᱟᱸᱜ ᱟᱫᱚ ᱚᱱᱟᱛᱮ ᱟᱹᱰᱤ ᱜᱟᱱ ᱠᱚ ᱪᱟᱥ ᱵᱟᱲᱟᱭᱟ ᱟᱞᱮ ᱥᱮᱫ ᱫᱚ ᱨᱟᱦᱮᱲ ᱠᱚᱫᱚ ᱟᱫᱚ ᱟᱯᱮ ᱥᱮᱫ ᱫᱚ ᱚᱱᱟ ᱟᱞᱮ ᱥᱤᱧ ᱧᱮᱞ ᱠᱮᱫᱟ ᱟᱹᱰᱤ ᱡᱟᱹᱥᱛᱤ ᱟᱨ ᱚᱱᱟ ᱡᱚᱱᱰᱨᱟ ᱱᱮᱛᱟᱨ ᱟᱹᱰᱤ ᱠᱚᱢ ᱠᱚ ᱪᱟᱥᱫᱟ, ᱟᱨᱠᱷᱟᱡ ᱞᱟᱦᱟᱛᱮᱧ ᱫᱤᱥᱟᱹᱭᱫᱟ ᱡᱩᱱᱰᱨᱟ ᱦᱚᱸ ᱠᱷᱟᱹᱞ ᱟᱹᱰᱤ ᱜᱟᱱ ᱠᱚ ᱪᱟᱥᱮᱫ ᱠᱟᱱ ᱛᱟᱦᱮᱸᱱᱟ ᱟᱨ ᱟᱹᱰᱤ ᱱᱟᱯ ᱯᱟᱭ ᱦᱩᱭᱩᱜ ᱠᱟᱱ ᱛᱟᱦᱮᱸᱱᱟ ᱡᱚᱱᱰᱨᱟ ᱪᱟᱥᱵᱟᱥ ᱦᱚᱸ, ᱟᱪᱪᱷᱟ ᱟᱯᱮ ᱥᱮᱫ ᱫᱚ ᱡᱚᱱᱰᱨᱟ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ?
ᱵᱟ ᱵᱟ ᱚᱸᱦᱚᱸᱜ ᱡᱚᱱᱰᱨᱟ ᱫᱚ ᱚᱠᱚ ᱵᱟᱠᱚ ᱮᱨ ᱵᱟᱲᱟᱭᱟ ᱤᱧ ᱵᱚᱨᱟ ᱢᱟᱱᱮ ᱚᱱᱟ ᱠᱚᱫᱚ ᱵᱟᱝ ᱪᱟᱹᱞᱩᱣᱟ ᱟᱞᱮ ᱥᱮᱫ ᱫᱚ ᱪᱟᱥ ᱫᱚ ᱟᱨᱠᱤ᱾
ᱟᱪᱪᱷᱟ, ᱦᱮᱸ ᱚᱱᱮ ᱠᱚ ᱢᱮᱱᱟ ᱡᱟᱜᱟ ᱡᱟᱜᱟ ᱛᱮ ᱫᱟᱜ ᱨᱮᱭᱟᱜ ᱦᱚᱸᱢ ᱢᱮᱱ ᱫᱟᱲᱮᱭᱟᱜᱼᱟ᱾ ᱡᱮ ᱪᱮᱫ ᱞᱮᱠᱟᱭ ᱫᱟᱜᱟ ᱚᱱᱠᱟᱜᱤ ᱪᱟᱥᱵᱟᱥ ᱦᱚᱸ ᱦᱩᱭᱩᱜᱼᱟ ᱟᱨ ᱱᱟᱯᱟᱭᱛᱮ ᱡᱚᱠᱷᱚᱱ ᱵᱟᱭ ᱫᱟᱜᱟ ᱛᱚ ᱪᱤᱠᱟᱹᱛᱮᱢ ᱪᱟᱥᱵᱟᱥᱟ ᱱᱟᱯᱟᱭ ᱛᱮᱫᱚ?
ᱦᱮᱸ᱾
ᱚᱱᱮ ᱠᱚ ᱢᱮᱱ ᱪᱟᱥᱵᱟᱥ ᱢᱟ ᱡᱚᱛᱚᱣᱟᱜ ᱜᱮ ᱟᱫᱚ ᱟᱞᱮᱥᱮᱫ ᱫᱚ ᱱᱚᱜᱼᱚᱭ ᱟᱹᱰᱤ ᱜᱟᱱ ᱜᱮ ᱪᱟᱥᱵᱟᱥ ᱦᱩᱭᱩᱜᱼᱟ ᱫᱟᱜ ᱱᱟᱯᱟᱭ ᱜᱮᱛᱮ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱞᱮ ᱥᱮᱫ ᱫᱚ ᱡᱮ ᱟᱹᱰᱤᱜᱟᱱ ᱪᱟᱥᱵᱟᱥ ᱦᱩᱭᱩᱜᱼᱟ ᱢᱮᱛᱟᱜ ᱢᱮ ᱚᱱᱟ ᱥᱟᱨᱠᱟᱨ ᱠᱚᱨᱮ ᱠᱷᱚᱡ ᱚᱱᱟ ᱠᱩᱧ ᱠᱚ ᱮᱢ ᱵᱟᱲᱟᱣ ᱟᱠᱟᱜ ᱞᱮᱭᱟ ᱟᱫᱚ ᱚᱱᱟ ᱠᱩᱧ ᱛᱤᱜᱤ ᱦᱮᱸ ᱟᱫᱚ ᱚᱸᱰᱮ ᱠᱷᱚᱡ ᱜᱮ ᱟᱹᱰᱤ ᱱᱟᱯᱟᱭ ᱪᱟᱥᱵᱟᱥ ᱦᱩᱭᱩᱜ ᱠᱟᱱᱟ ᱢᱮᱛᱟᱜ ᱢᱮ ᱡᱟᱢ ᱨᱚᱦᱚᱭᱟ ᱛᱩᱲᱤᱢ ᱮᱨᱟ ᱵᱷᱩᱴᱮᱢ ᱮᱨᱟ᱾ ᱥᱮ ᱡᱟᱦᱟᱸᱱᱟᱜ ᱜᱮᱢ ᱪᱟᱥᱵᱟᱥᱟ ᱚᱱᱟᱜᱮ ᱟᱹᱰᱤ ᱱᱟᱯᱟᱭ ᱦᱩᱭᱩᱜ ᱛᱟᱢᱟ ᱟᱪᱪᱷᱟ ᱟᱯᱮᱥᱮᱫ ᱚᱱᱛᱮ ᱫᱚ ᱚᱱᱟ ᱛᱩᱲᱤ ᱠᱩ ᱥᱮ ᱜᱩᱦᱩᱢ ᱠᱩ ᱱᱚᱣᱟ ᱠᱩᱫᱚ ᱮᱠᱟᱞ ᱜᱮ ᱵᱟᱯᱮ ᱪᱟᱥᱟ ᱥᱮ ᱪᱮᱫᱞᱮᱠᱟ?
ᱵᱟ ᱛᱩᱲᱤ ᱛᱩᱲᱤ ᱛᱩᱲᱤ ᱫᱚᱞᱮ ᱤᱭᱟᱹᱭᱟ ᱠᱤᱱᱛᱩ ᱜᱩᱦᱩᱢ ᱫᱚ ᱵᱟᱝ ᱦᱩᱭᱩᱜᱼᱟ᱾ ᱢᱟᱱᱮ ᱵᱟᱞᱮ ᱵᱟᱠᱚ ᱵᱟᱠᱚ ᱮᱨᱟ᱾
ᱦᱩᱸ, ᱟᱪᱪᱷᱟ᱾ ᱟᱞᱮ ᱥᱮᱫ ᱫᱚ ᱱᱚᱜᱼᱚᱭ ᱚᱱᱟ ᱠᱚᱦᱚᱸ ᱟᱹᱰᱤ ᱜᱟᱱ ᱠᱚ ᱪᱟᱥ ᱵᱟᱲᱟᱭ ᱜᱮᱭᱟ ᱦᱟᱸᱜ ᱚᱠᱟᱧ ᱞᱟᱹᱭ ᱠᱮᱫᱟ ᱱᱚᱣᱟ ᱛᱩᱲᱤ ᱠᱩ ᱜᱩᱦᱩᱢ ᱠᱩ ᱥᱮ ᱡᱚᱱᱰᱨᱟ ᱠᱩ
ᱟᱯᱮ ᱥᱮᱫ ᱫᱚ ᱛᱟᱦᱚᱞᱮ ᱤᱭᱟᱹ ᱰᱟᱹᱞᱭᱟᱹᱠ ᱛᱤᱭᱳ ᱡᱤᱱᱤᱥ ᱠᱷᱳ ᱟᱹᱰᱤ ᱡᱟᱹᱥᱛᱤ ᱜᱮᱠᱚ ᱤᱭᱟᱹᱭᱟ ᱵᱟᱝ? ᱰᱟᱹᱞ ᱰᱟᱹᱞ ᱰᱟᱹᱞ ᱡᱤᱥᱤ ᱡᱤᱱᱤᱥ ᱠᱚ ᱚᱠᱚᱣᱟ ᱟᱨᱠᱤ᱾
ᱦᱮᱸ ᱦᱮᱸ ᱫᱟᱹᱞ ᱫᱚ ᱮᱠᱟᱞ ᱜᱤᱠᱩ ᱪᱟᱥ ᱜᱮᱭᱟ ᱟᱞᱮ ᱥᱮᱫ ᱠᱷᱚᱱᱟᱜ ᱟᱹᱰᱤ ᱜᱟᱱ ᱜᱤ᱾ ᱢᱮᱛᱟᱜ ᱢᱮ ᱫᱟᱹᱞ ᱫᱚ ᱟᱹᱰᱤ ᱡᱟᱹᱥᱛᱤ ᱠᱚ ᱪᱟᱥᱟ ᱵᱟᱠᱤ ᱠᱷᱚᱡ ᱫᱚ᱾ ᱟᱨ, ᱢᱮᱛᱟᱜ ᱢᱮ ᱚᱱᱟ ᱫᱟᱹᱞ ᱡᱤᱱᱤᱥ ᱜᱤ ᱡᱟᱹᱥᱛᱤ ᱫᱚ ᱚᱱᱟ ᱚᱠᱟᱧ ᱞᱟᱹᱭ ᱠᱮᱫᱟ ᱚᱱᱟ ᱵᱷᱩᱴ ᱫᱟᱹᱞ ᱠᱤ ᱥᱟᱹᱨᱤ ᱫᱟᱹᱞ ᱢᱟᱹᱥᱨᱤ ᱫᱟᱹᱞ ᱥᱮ ᱚᱱᱟ ᱢᱮᱛᱟᱜ ᱢᱮ ᱟᱨ ᱪᱮᱫ ᱠᱚ ᱫᱟᱹᱞ ᱢᱮᱱᱟᱜ ᱨᱟᱢᱲᱟ ᱫᱟᱹᱞ ᱱᱚᱣᱟ ᱠᱚ ᱟᱹᱰᱤᱜᱟᱱ ᱠᱚ ᱪᱟᱥᱟ ᱟᱞᱮ ᱥᱮᱫ ᱫᱚ᱾ ᱟᱪᱪᱷᱟ ᱟᱞᱮᱥᱮᱫ ᱢᱚᱭ ᱡᱚᱱᱰᱨᱟ ᱠᱚ ᱱᱮᱛᱟᱨ ᱟᱹᱰᱤᱜᱟᱱ ᱠᱚ ᱪᱟᱥᱫᱟ ᱢᱮᱛᱟᱜ ᱢᱮ ᱱᱮᱛᱟᱨ ᱠᱚ ᱠᱚᱢ ᱧᱚᱜ ᱠᱟᱫᱟ ᱞᱟᱦᱟ ᱛᱮᱫᱚ ᱟᱹᱰᱤ ᱜᱟᱱ ᱠᱚ ᱪᱟᱥᱮᱫ ᱠᱟᱱ ᱛᱟᱦᱮᱸᱱᱟ᱾ ᱟᱪᱪᱷᱟ ᱡᱩᱱᱰᱨᱟ ᱫᱚ ᱟᱞᱮ ᱥᱮᱫ ᱫᱚ ᱢᱮᱛᱟᱜ ᱢᱮ ᱯᱩ ᱠᱚ ᱟᱥᱠᱤᱛᱚᱜᱼᱟ ᱱᱮᱛᱟᱨ ᱫᱚ ᱟᱹᱰᱤ ᱜᱟᱱ ᱜᱮ ᱯᱩᱭ ᱦᱩᱭᱩᱜᱼᱟ᱾ ᱟᱨ ᱚᱱᱟ ᱫᱚ ᱱᱮᱛᱟᱨ ᱫᱚ ᱡᱟᱹᱥᱛᱤ ᱫᱚ ᱚᱱᱟ ᱫᱚ ᱤᱭᱟᱹᱨ ᱜᱮ ᱤᱭᱟᱹᱭ ᱦᱩᱭᱩᱜᱼᱟ᱾ ᱚᱱᱟ ᱢᱮᱛᱟᱜ ᱢᱮ ᱚᱱᱟ ᱛᱤᱱᱟᱹᱜ ᱦᱟᱸᱜ ᱚᱱᱟ ᱫᱚ ᱥᱤᱛᱩᱝᱟ ᱤᱱᱟᱹᱜ ᱜᱮ ᱯᱩ ᱫᱚ ᱡᱩᱛᱩᱜᱼᱟ᱾ ᱟᱨ ᱥᱤᱛᱩᱝ ᱨᱮᱫᱚ ᱯᱩ ᱫᱚ ᱮᱠᱟᱞ ᱰᱟᱸᱰᱟ ᱠᱚ ᱦᱟᱹᱥᱩᱣᱟ ᱵᱟᱢ ᱯᱩ ᱫᱟᱲᱮᱭᱟᱜᱼᱟ᱾ ᱟᱫᱚ ᱦᱩᱸ, ᱟᱪᱪᱷᱟ ᱟᱯᱮ ᱥᱮᱫ ᱡᱚᱱᱰᱨᱟ ᱫᱚ ᱪᱮᱫ ᱞᱮᱠᱟ ᱠᱟᱛᱮ ᱠᱚ ᱡᱚᱢ ᱵᱟᱲᱟᱭ ᱜᱮᱭᱟ?
ᱢᱟᱱᱮ ᱟᱫᱚ ᱤᱭᱟᱹ ᱡᱚᱱᱰᱨᱟ ᱫᱚ ᱡᱚᱢ ᱮᱢ ᱤᱭᱟᱹᱭᱟᱠᱚ ᱨᱟᱯ ᱯᱟ ᱜᱟᱠᱚ᱾ ᱨᱟᱯᱟᱜᱟ ᱠᱚ ᱟᱛᱟᱭᱟᱠᱚ, ᱢᱟᱱᱮ ᱡᱚᱢ ᱫᱩᱧ ᱡᱚᱢ ᱵᱟᱲᱟ ᱠᱟᱫᱟ ᱠᱤᱱᱛᱩ ᱟᱞᱮ ᱵᱟᱠᱚ ᱪᱮ ᱪᱟᱥᱟ ᱟᱨᱠᱤ᱾
ᱟᱪᱪᱷᱟ ᱟᱫᱚ ᱱᱚᱜᱼᱚᱭ ᱟᱞᱮ ᱥᱮᱫ ᱢᱟ ᱡᱚᱱᱰᱨᱟ ᱢᱟ ᱟᱭᱢᱟ ᱠᱟᱛᱮ ᱠᱚ ᱡᱚᱢ ᱵᱟᱲᱟᱭ ᱜᱮ᱾ ᱢᱮᱛᱟᱜ ᱢᱮ ᱨᱟᱯᱟᱜ ᱠᱟᱛᱮ ᱦᱚᱸᱠᱚ ᱡᱚᱢᱟ ᱥᱮ ᱚᱱᱟ ᱡᱚᱱᱰᱨᱟ ᱟᱛᱟ ᱠᱟᱛᱮ ᱦᱚᱸᱠᱚ ᱡᱚᱢᱟ ᱛᱤᱠᱤ ᱠᱟᱛᱮᱫ ᱦᱚᱸᱠᱚ ᱡᱚᱢᱟ᱾ ᱥᱮ ᱚᱱᱟ ᱛᱤᱠᱤ ᱵᱟᱫ ᱠᱟᱛᱮᱫ ᱚᱱᱟ ᱢᱮᱛᱟᱜ ᱢᱮ ᱚᱱᱟ ᱤᱭᱟᱹ ᱠᱟᱛᱮᱫ ᱪᱮᱫ ᱠᱚ ᱢᱮᱱᱟ ᱥᱟᱹᱛᱩ ᱠᱟᱛᱮᱫ ᱦᱚᱸᱠᱚ ᱡᱚᱢ ᱜᱮᱭᱟ ᱟᱨ ᱡᱚᱱᱰᱨᱟ ᱫᱟᱠᱟ ᱠᱚ ᱡᱚᱢ ᱜᱮᱭᱟ, ᱟᱪᱪᱷᱟ ᱟᱯᱮ ᱥᱮᱫ ᱚᱱᱟ ᱡᱚᱱᱰᱨᱟ ᱠᱚᱠᱚ ᱫᱟᱠᱟ ᱵᱟᱲᱟᱭ ᱜᱮᱭᱟ ᱥᱮ ᱵᱟᱠᱚ ᱫᱟᱠᱟ ᱵᱟᱲᱟᱭᱟ?
ᱵᱟ ᱟᱫᱚ ᱮᱢ ᱠᱟᱹᱴᱤᱡ ᱟᱞᱮ ᱥᱮᱫ ᱢᱟᱱᱮ ᱜᱚᱜᱚ ᱛᱟᱠᱚᱧ ᱟᱸᱡᱚᱢ ᱠᱟᱫ ᱠᱚᱣᱟ ᱚᱱᱟ ᱠᱚ ᱞᱟᱹᱭᱟ ᱠᱚ ᱡᱚᱱᱰᱨᱟ ᱫᱟᱠᱟ ᱟᱫᱚ ᱤᱧ ᱫᱚ ᱡᱚᱢ ᱫᱚ ᱵᱟᱹᱧ ᱡᱚᱢ ᱵᱟᱲᱟ ᱠᱟᱫᱟ᱾
ᱟᱪᱪᱷᱟ, ᱟᱫᱚ ᱟᱞᱮ ᱥᱮᱫ ᱫᱚ ᱱᱚᱜᱼᱚᱭ ᱟᱹᱰᱤᱜᱟᱱ ᱜᱮ ᱡᱚᱱᱰᱨᱟ ᱫᱚᱠᱚ ᱫᱟᱠᱟᱭᱟ ᱟᱨ ᱚᱱᱠᱟ ᱠᱚ ᱞᱟᱹᱭᱟ ᱵᱚᱞᱮ ᱠᱩ ᱵᱩᱲᱦᱤ ᱦᱟᱲᱟᱢ ᱦᱚᱲ ᱜᱮ ᱡᱮ ᱞᱟᱦᱟ ᱛᱮᱫᱚ ᱵᱚᱞᱮ ᱡᱚᱸᱰᱨᱟ ᱫᱟᱠᱟ ᱡᱚᱢ ᱛᱮᱦᱚᱸ ᱡᱮᱣᱮᱫ ᱠᱚ ᱛᱟᱦᱮᱸᱱᱚᱜ ᱠᱟᱱ ᱛᱟᱦᱮᱸᱱᱟ ᱟᱨ ᱡᱚᱸᱰᱨᱟ ᱫᱟᱠᱟ ᱡᱚᱢ ᱫᱚ ᱚᱱᱟᱠᱚ ᱢᱮᱱᱟ ᱵᱚᱪ ᱪᱚᱨ ᱨᱮ ᱢᱤᱫ ᱫᱚᱢ ᱫᱚ ᱟᱹᱰᱤ ᱵᱷᱟᱹᱜᱤ ᱜᱮᱭᱟ ᱟᱨ ᱚᱱᱮ ᱠᱚ ᱚᱱᱟ ᱵᱚᱪᱷᱚᱨ ᱨᱮ ᱢᱤᱫ ᱫᱚᱢ ᱫᱚ ᱞᱟᱹᱠᱛᱤ ᱜᱮᱭᱟ ᱡᱮ ᱚᱱᱟᱛᱮ ᱟᱞᱮ ᱥᱮᱫ ᱱᱚᱜᱼᱚᱭ ᱡᱚᱱᱰᱨᱟ ᱫᱚ ᱵᱚᱪᱷᱚᱨ ᱨᱮᱫᱚ ᱢᱤᱫ ᱫᱚᱢ ᱫᱚᱠᱚ ᱫᱟᱠᱟᱭ ᱜᱮᱭᱟ᱾ ᱟᱨ ᱟᱹᱰᱤᱜᱮ ᱥᱤᱵᱤᱞ ᱵᱩᱡᱷᱟᱹᱜᱼᱟ ᱵᱚᱞᱮ ᱡᱚᱸᱱᱰᱨᱟ ᱫᱟᱠᱟ ᱡᱚᱠᱷᱚᱱᱮᱢ ᱡᱚᱢᱟ᱾ ᱟᱫᱚ ᱡᱚᱱᱰᱨᱟ ᱫᱟᱠᱟ ᱫᱚ ᱧᱮᱞ ᱦᱚᱸᱛᱚ ᱵᱟᱢ ᱧᱮᱞ ᱵᱟᱲᱟᱣ ᱠᱟᱫᱟ ᱜᱚᱝᱠᱮ ᱥᱮ ᱧᱮᱞ ᱫᱚᱢ ᱧᱮᱞ ᱵᱟᱲᱟᱣ ᱠᱟᱜ ᱜᱮᱭᱟ?
ᱵᱟ ᱧᱮᱞ ᱡᱚᱢ ᱵᱟᱲᱟ ᱟᱠᱟᱫᱟᱹᱧ ᱜᱮ ᱢᱟᱱᱮ ᱪᱟᱥ ᱫᱚ ᱵᱟᱞᱮ ᱪᱟᱥ ᱵᱟᱲᱟᱭᱟ ᱟᱨᱠᱤ᱾
ᱟᱪᱪᱷᱟ᱾ ᱟᱫᱚ ᱱᱚᱜᱼᱚᱭ ᱡᱚᱱᱰᱨᱟ ᱫᱟᱠᱟ ᱡᱚᱠᱷᱚᱡᱮᱢ ᱫᱟᱠᱟᱭᱟ ᱛᱚ ᱚᱱᱟ ᱫᱚ ᱢᱤᱫ ᱫᱚᱢ ᱨᱮᱜᱮ ᱟᱹᱱᱤᱡ ᱟᱹᱬᱤᱡ ᱠᱚᱫᱚ ᱵᱟᱝ ᱦᱩᱭᱩᱜᱼᱟ ᱦᱟᱸᱜ ᱚᱱᱟ ᱦᱚᱸ ᱚᱱᱠᱟ ᱜᱮ᱾
ᱟᱫᱚ ᱚᱱᱟ ᱫᱚ ᱦᱟᱸᱜ ᱰᱷᱤᱝᱠᱤ ᱨᱮᱠᱚ ᱦᱩᱲᱩᱝᱼᱟ, ᱟᱪᱪᱷᱟ ᱟᱯᱮ ᱥᱮᱫ ᱫᱚ ᱰᱷᱤᱝᱠ ᱠᱚᱫᱚ ᱢᱮᱱᱟᱜ ᱵᱟᱲᱟᱣ ᱟᱠᱟᱫ ᱜᱮᱭᱟ ᱥᱮ ᱵᱟᱹᱱᱩᱜᱼᱟ?
ᱵᱟᱝ ᱛᱟᱦᱮᱸ ᱫᱚ ᱛᱟᱦᱮᱸᱜ ᱞᱮᱱᱟ ᱟᱫᱚ ᱟᱫᱚ ᱨᱟᱹᱯᱩᱫ ᱪᱟᱵᱟᱭᱱᱟ ᱛᱚ ᱟᱫᱚ ᱯᱟᱹᱦᱤᱞ ᱦᱚᱲᱟᱜ ᱡᱤᱱᱤᱥ ᱛᱚ ᱟᱫᱚ ᱱᱮᱛᱟᱨ ᱫᱚ ᱟᱫᱚ ᱢᱤᱥᱤᱱ ᱛᱮᱠᱚ ᱡᱷᱚᱛᱚ ᱠᱚ ᱞᱟᱹᱦᱩᱫ ᱵᱟᱲᱟᱭᱮᱫᱟ ᱟᱫᱚ ᱚᱱᱟ ᱫᱚ ᱵᱟᱠᱚ ᱵᱮᱵᱚᱦᱟᱨᱟ᱾
ᱟᱪᱪᱷᱟ᱾ ᱚᱱᱠᱟ ᱠᱟᱱ ᱜᱮᱭᱟ ᱟᱨ
ᱚᱱᱟ ᱫᱚ ᱠᱷᱩᱵ ᱮᱠᱴᱟ ᱵᱟᱠᱚ ᱵᱮᱵᱚᱦᱟᱨᱟ ᱵᱚᱞᱮ᱾
ᱦᱮᱸ᱾ ᱟᱫᱚ ᱱᱚᱜᱼᱚᱭ ᱟᱞᱮ ᱥᱮᱫ ᱫᱚ ᱱᱚᱜᱚᱭ ᱟᱹᱰᱤᱜᱟᱱ ᱜᱮ ᱪᱟᱥᱵᱟᱥ ᱦᱩᱭᱩᱜ ᱠᱟᱱᱟ ᱦᱟᱸᱜ᱾ ᱟᱨ ᱞᱟᱛᱟᱨ ᱢᱟ ᱰᱷᱤᱝᱠᱤ ᱠᱚᱦᱚᱸ ᱱᱮᱛᱟᱨ ᱵᱟᱹᱱᱩᱜᱼᱟ ᱟᱫᱚ ᱰᱷᱤᱝᱠᱤ ᱨᱮ ᱚᱱᱟ ᱦᱩᱲᱩᱝ ᱢᱮ ᱟᱨ ᱡᱚᱸᱰᱨᱟ ᱫᱟᱠᱟᱭ ᱢᱮ ᱟᱨ ᱟᱹᱰᱤ ᱥᱤᱵᱤᱞ ᱵᱩᱡᱷᱟᱹᱜᱼᱟ᱾ ᱢᱮᱛᱟᱜ ᱢᱮ ᱡᱚᱢ ᱛᱮ ᱵᱟᱢ ᱵᱷᱟᱜᱟᱜᱼᱟ ᱚᱱᱮ ᱚᱱᱠᱟ ᱟᱫᱚ ᱚᱱᱮ ᱱᱮᱛᱟᱨ ᱫᱚ ᱮᱱᱦᱚ ᱧᱚᱜ ᱠᱚ ᱤᱭᱟᱹᱭᱮᱫᱟ ᱪᱟᱥᱵᱟᱥᱮᱜ ᱠᱟᱱᱛᱮ ᱵᱚᱞᱮ ᱡᱚᱢ ᱦᱚᱸ ᱠᱚᱢ ᱧᱚᱜ ᱜᱮ ᱦᱩᱭᱩᱜ ᱠᱟᱱᱟ ᱟᱠᱷᱟᱱ ᱞᱟᱦᱟ ᱛᱮᱫᱚ ᱮᱠᱟᱞ ᱵᱚᱞᱮ ᱥᱟᱯᱛᱟᱦᱚ ᱨᱮ ᱢᱤᱫ ᱫᱚᱢ ᱫᱚ ᱡᱚᱱᱰᱨᱟ ᱫᱚ ᱡᱚᱢ ᱢᱮ, ᱤᱭᱟᱹ ᱡᱚᱱᱰᱨᱟ ᱫᱟᱠᱟᱭ ᱢᱮ ᱟᱨ ᱡᱚᱢ ᱢᱮ ᱟᱨ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱱᱟ ᱚᱱᱟᱛᱮ᱾ ᱟᱫᱚ ᱤᱱᱟᱹ ᱵᱟᱫᱽ ᱠᱟᱛᱮ ᱟᱞᱮ ᱥᱮ ᱟᱫᱚ ᱱᱚᱜᱼᱚᱭ ᱟᱹᱞᱩ, ᱵᱮᱸᱜᱟᱲ ᱥᱮ ᱴᱟᱢᱟᱴᱳᱞ ᱠᱚ ᱠᱩᱪᱪᱟᱹ ᱠᱚ ᱱᱚᱣᱟ ᱠᱚᱦᱚᱸ ᱟᱹᱰᱤ ᱜᱟᱱ ᱪᱟᱥᱵᱟᱥ ᱦᱤᱭᱩᱜᱼᱟ᱾ ᱟᱪᱪᱷᱟ ᱟᱯᱮ ᱥᱮᱫ ᱫᱚ ᱱᱚᱣᱟ ᱠᱚᱫᱚ ᱦᱩᱭ ᱵᱟᱲᱟᱜ-ᱟ ᱥᱮ ᱵᱟᱝ ᱵᱩᱰᱷ ᱯᱮ ᱪᱟᱥ ᱵᱟᱲᱟᱭᱟ?
ᱦᱮᱸ ᱴᱚᱢᱟᱴᱳ ᱠᱚᱫᱚ ᱠᱚ ᱪᱟᱥ ᱵᱟᱲᱟᱭ ᱜᱮᱭᱟ ᱴᱚᱢᱟᱴᱳ ᱠᱚᱫᱚ᱾
ᱟᱪᱪᱷᱟ ᱟᱹᱰᱤ ᱱᱟᱯᱟᱭ ᱪᱟᱥ ᱵᱟᱲᱟᱭᱮᱫ ᱠᱟᱱ ᱠᱷᱟᱡ ᱟᱯᱮ ᱟᱹᱰᱤ ᱱᱟᱯᱟᱭ ᱠᱟᱛᱷᱟ ᱠᱟᱱᱟ ᱱᱚᱣᱟ ᱢᱟ᱾ ᱟᱫᱚ ᱟᱞᱮ ᱥᱮᱫ ᱫᱚ ᱱᱚᱜᱼᱚᱭ ᱱᱚᱣᱟ ᱠᱚᱦᱚᱸ ᱟᱹᱰᱤ ᱜᱟᱱ ᱠᱚ ᱪᱟᱥᱟ ᱟᱨ ᱦᱩᱭᱩᱜ ᱜᱮᱭᱟ ᱱᱚᱜᱼᱚᱭ ᱪᱟᱥᱼᱵᱟᱥ ᱞᱮᱠᱷᱟᱡ ᱫᱚ ᱡᱟᱦᱟᱱᱟᱜ ᱡᱤᱱᱤᱥ ᱜᱮ ᱟᱫᱚ ᱤᱱᱟᱹ ᱠᱩ ᱵᱟᱫᱽ ᱠᱟᱛᱮᱫ ᱫᱚ ᱚᱱᱮ ᱤᱱᱟᱝ ᱤᱧ ᱞᱟᱹᱭ ᱠᱮᱜ-ᱟ ᱡᱮ ᱟᱞᱮ ᱥᱮᱫ ᱫᱚ ᱱᱚᱜ-ᱚᱭ ᱠᱩᱸᱧ ᱢᱮᱱᱟᱜ ᱟᱠᱟᱫᱟ ᱟᱫᱚ ᱠᱩᱧ ᱤᱭᱟᱹᱛᱮᱱᱚᱜᱼᱼ ᱱᱚᱜ ᱚᱭ ᱦᱚᱸ ᱟᱹᱰᱤ ᱜᱟᱱ ᱠᱚ ᱪᱟᱥ ᱵᱟᱲᱟᱭᱮᱫᱟ ᱠᱩᱧ ᱡᱚᱠᱷᱚᱱ ᱛᱟᱦᱮᱸᱱᱟ ᱛᱚ ᱪᱟᱥᱵᱟᱥ ᱦᱚᱸ ᱱᱟᱯᱟᱭ ᱜᱮ ᱦᱩᱭᱩᱜᱼᱟ᱾ ᱟᱨᱟ. ᱻ ᱤᱱᱟᱹ ᱵᱟᱫᱷ ᱠᱟᱛᱮᱫ ᱦᱚᱸ ᱡᱚᱠᱷᱚᱱᱮᱢ ᱧᱮᱞᱟ ᱛᱚ ᱚᱱᱟ ᱟᱭᱢᱟ ᱜᱟᱱ ᱚᱱᱟ ᱤᱭᱟᱹ ᱦᱚᱸ ᱦᱤᱭᱩᱜᱼᱟ᱾ ᱵᱚᱞᱮ ᱫᱟᱜ ᱨᱮᱭᱟᱜ ᱥᱩᱵᱤᱫᱷᱟ ᱛᱟᱦᱮᱱ ᱠᱷᱟᱱ ᱫᱚ ᱪᱟᱥᱵᱟᱥ ᱫᱚ ᱟᱹᱰᱤ ᱱᱟᱯᱟᱭ ᱛᱮᱜᱮ ᱦᱩᱭᱩᱜᱼᱟ᱾ ᱟᱫᱚ ᱦᱮᱸ ᱫᱟᱜ ᱨᱮᱜᱮ ᱢᱟ ᱡᱚᱛᱚ ᱪᱟᱥᱼᱵᱟᱥ ᱠᱟᱱ
ᱵᱟᱝ ᱟᱸᱡᱚᱢᱚᱜ ᱠᱟᱱᱟ ᱾
ᱟᱫᱚ ᱪᱮᱫ ᱠᱚ ᱢᱮᱱᱟ ᱱᱚᱜᱼᱚᱭ ᱥᱚᱢᱚᱭ ᱦᱚᱸ ᱵᱟᱹᱭ-ᱵᱟᱹᱭᱛᱮ ᱢᱩᱪᱟᱹᱫ ᱥᱮᱫ ᱪᱟᱞᱟᱜ ᱠᱟᱱ ᱛᱟᱞᱟᱝᱟ ᱟᱨᱻᱼᱼ ᱟᱢᱟᱜ ᱢᱤᱫ ᱵᱟᱨ ᱠᱟᱛᱷᱟ ᱢᱮᱱᱟᱜ ᱠᱷᱟᱡ ᱢᱟ ᱨᱚᱲ ᱛᱟᱞᱟᱝ ᱢᱮ ᱟᱨᱠᱷᱟᱡ ᱦᱟᱸᱜ ᱟᱨᱚ ᱚᱱᱠᱟᱜᱮ ᱱᱟᱣᱟ ᱥᱟᱛᱟᱢ ᱨᱮᱞᱟᱝ ᱜᱟᱞᱢᱟᱨᱟᱣᱟ᱾ ᱦᱮᱞᱳ
ᱦᱳᱭ-ᱦᱳᱭ-ᱦᱳᱭ ᱴᱟᱭᱤᱢ ᱛᱚ ᱡᱮ ᱢᱩᱪᱟᱹᱫ ᱦᱮᱡ ᱮᱱᱟ
ᱟᱫᱚ ᱦᱮᱸ ᱢᱟ ᱟᱫᱚ ᱛᱚᱵᱮ ᱱᱚᱝᱠᱟ ᱜᱮ ᱟᱨᱦᱚᱸ ᱯᱷᱤᱨᱤ ᱵᱮᱱ ᱛᱟᱦᱮᱸᱱᱟ ᱡᱚᱠᱷᱚᱱ ᱯᱷᱟᱸᱠᱟ ᱨᱮᱵᱮᱱ ᱛᱟᱦᱮᱱᱟ ᱥᱮ ᱚᱲᱟᱜ ᱨᱮᱵᱮᱱ ᱛᱟᱦᱮᱸᱱᱟ ᱯᱷᱟᱠᱟ ᱥᱚᱢᱚᱭ ᱨᱮ ᱦᱮᱸ ᱢᱮᱥᱮᱡᱽ ᱵᱮᱱ ᱦᱟᱸᱜ ᱟᱨ ᱟᱹᱞᱤᱧᱼᱼ ᱨᱤᱞᱤᱧ ᱛᱟᱦᱮᱱᱟ ᱛᱚ ᱞᱤᱧ ᱢᱮᱥᱮᱡᱽ ᱨᱩᱣᱟᱹᱲᱟ ᱦᱮᱸ ᱢᱟ ᱴᱷᱤᱠ ᱜᱮᱭᱟ ᱛᱚᱵᱮ ᱡᱚᱦᱟᱨ ᱜᱮ
ᱵᱟᱝ ᱟᱸᱡᱚᱢᱚ ᱴᱷᱤᱠᱟᱹᱜ ᱠᱟᱱᱟ ᱾